ᱦᱮᱸ ᱜᱚᱝᱠᱮ ᱟᱞᱤᱧᱟᱜ ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ ᱟᱸᱡᱚᱢᱚᱜ ᱠᱟᱱᱟ
ᱟᱪᱪᱷᱟ ᱟᱪᱪᱷᱟ ᱟᱪᱪᱷᱟ ᱜᱚᱝᱠᱮ ᱛᱟᱦᱞᱮ ᱪᱮᱫ ᱠᱚᱵᱤᱱ ᱪᱤᱠᱟᱹ ᱵᱟᱲᱟᱭᱮᱜᱼᱟ
ᱜᱚᱝᱠᱮ ᱱᱤᱛ ᱫᱷᱟᱹᱲᱤᱡ ᱨᱮᱦᱚᱸ ᱱᱚᱜᱼᱚᱭ ᱠᱤᱫᱩᱜ ᱠᱚ ᱡᱚᱢ ᱵᱟᱲᱟ ᱠᱟᱛᱮ ᱦᱟᱸᱜ ᱞᱤᱧ ᱡᱤᱨᱟᱹᱣ ᱦᱟᱛᱟᱲᱟᱠᱟᱱ ᱛᱟᱦᱮᱸᱜᱼᱟ
ᱚᱻ ᱛᱟᱦᱞᱮ ᱠᱤᱫᱩᱵ ᱠᱚᱵᱤᱱ ᱡᱚᱢ ᱠᱮᱜᱼᱟ ᱵᱟᱝ
ᱦᱳᱭ ᱜᱚᱝᱠᱮ
ᱚᱻ ᱟᱪᱪᱷᱟ ᱜᱚᱝᱠᱮ ᱛᱟᱦᱞᱮ ᱩᱛᱩ ᱫᱚ ᱪᱮᱫ ᱠᱚᱯᱮ ᱩᱛᱩ ᱠᱟᱜᱼᱟ ᱜᱚᱝᱠᱮ
ᱜᱚᱝᱠᱮ ᱛᱮᱦᱮᱧ ᱫᱚᱦᱟᱸᱜ ᱚᱝᱠᱟ ᱦᱟᱸ ᱤᱭᱟᱹ ᱡᱤᱞ ᱠᱚᱥᱟ ᱦᱩᱭ ᱞᱮᱱᱟ ᱴᱷᱤᱠ ᱜᱮᱭᱟ ᱟᱨ ᱦᱟᱸᱜ ᱫᱟᱹᱞ ᱨᱟᱥᱮ
ᱚ ᱢᱟᱥᱮ ᱜᱚᱝᱠᱮ ᱱᱩᱱᱟᱹᱜ ᱡᱟᱹᱯᱩᱫ ᱨᱮᱦᱚᱸ ᱡᱤᱞ ᱠᱚᱥᱟ ᱦᱟᱠᱩ ᱠᱚᱫᱚ ᱵᱟᱯᱮ ᱥᱟᱵᱮᱫ ᱠᱚᱣᱟ ᱜᱚᱝᱠᱮ
ᱟᱨ ᱜᱚᱝᱠᱮ ᱟᱨ ᱟᱞᱚᱵᱤᱱ ᱞᱟᱹᱭᱟ ᱦᱟᱹᱠᱩ ᱥᱟᱵ ᱚᱠᱛᱚ ᱵᱟᱝ ᱧᱟᱯᱟᱢ ᱠᱟᱱᱟ ᱛᱚ ᱦᱟᱸᱜ ᱱᱚᱛᱮ ᱫᱚ ᱟᱹᱛᱩᱜ ᱦᱟᱸᱜ ᱱᱤᱛ ᱫᱷᱟᱹᱵᱤᱡ ᱫᱚᱦᱟᱸᱜ ᱚᱠᱛᱚ ᱠᱚ ᱵᱟᱹᱞᱤᱧ ᱧᱟᱢᱫᱟ ᱦᱟᱸᱜ ᱦᱟᱹᱠᱩ ᱥᱟᱵ
ᱜᱚᱝᱠᱮ ᱛᱟᱦᱞᱮ ᱪᱮᱫ ᱩᱱᱟᱹᱜ ᱜᱮ ᱠᱟᱹᱢᱤ ᱠᱟ ᱵᱟ ᱵᱟᱹᱛᱟᱹᱲᱤ ᱠᱮᱫ ᱯᱮᱭᱟ ᱥᱮ ᱪᱮᱫ ᱜᱚᱝᱠᱮ ᱪᱟᱥ ᱠᱟᱹᱢᱤ
ᱦᱮᱸ ᱜᱚᱝᱠᱮ ᱮᱠᱫᱚᱢ ᱪᱟᱥ ᱠᱟᱹᱢᱤᱻ ᱫᱚᱢᱮᱜᱮ ᱮᱠᱫᱚᱢ ᱞᱟᱹᱭ ᱜᱟᱱᱚᱜᱼᱟ ᱦᱟᱸᱜ ᱱᱤᱛᱚᱜ ᱫᱚᱦᱟᱸᱜ ᱵᱤᱛᱟᱹ ᱠᱚ ᱫᱚᱢᱮ ᱞᱤᱧ ᱢᱟᱜ ᱛᱟᱦᱟᱸᱜ ᱱᱚᱜᱼᱚᱭ ᱦᱚᱞᱟᱭ ᱫᱟᱜ ᱟᱠᱟᱜ ᱞᱮᱭᱟ ᱦᱟᱸᱜ ᱡᱩᱫᱤ ᱦᱟᱸᱜ ᱱᱤᱛ ᱛᱮᱞᱤᱧ ᱞᱚᱥᱚᱫ ᱫᱟᱲᱮᱭᱟᱜ ᱠᱷᱟᱱ ᱨᱚᱦᱚᱭ ᱜᱚᱫᱟᱞᱤᱧ ᱦᱟᱸᱜ ᱡᱷᱚᱛᱚ ᱠᱚ ᱨᱚᱦᱚᱭ ᱪᱟᱵᱟ ᱠᱮᱫᱟ ᱟᱞᱤᱧ ᱜᱮᱞᱤᱧ ᱛᱟᱭᱚᱢ ᱠᱟᱱᱟ ᱦᱟᱸᱜ
ᱟᱪᱪᱷᱟ ᱟᱪᱪᱷᱟ ᱜᱚᱝᱠᱮ ᱚᱱᱮ ᱛᱟᱦᱞᱮ ᱜᱚᱝᱠᱮ ᱟᱵᱤᱱ ᱫᱚ ᱟᱹᱰᱤ ᱟᱯᱮ ᱞᱟᱦᱟ ᱜᱚᱫ ᱞᱟᱦᱟ ᱪᱟᱥᱤ ᱠᱟᱱᱟᱯᱮ ᱜᱚᱝᱠᱮ ᱟᱯᱮ ᱫᱚ ᱟᱹᱰᱤᱯᱮ ᱞᱟᱦᱟ ᱧᱚᱜ ᱠᱟᱱ ᱛᱟᱵᱚᱱᱟ ᱛᱟᱦᱞᱮ
ᱦᱳᱭ ᱜᱚᱝᱠᱮ ᱮᱠᱫᱚᱢ
ᱦᱚᱸ ᱜᱚᱝᱠᱮ ᱱᱟᱯᱟᱭ ᱜᱮ ᱵᱮᱥ ᱵᱟᱲᱟ ᱜᱮᱭᱟ ᱠᱚ ᱚᱲᱟᱜ ᱠᱚᱨᱮ ᱫᱚ ᱜᱚᱝᱠᱮ
ᱦᱮᱸ ᱜᱚᱝᱠᱮ ᱵᱮᱥ ᱵᱟᱲᱟ ᱜᱮᱭᱟ ᱠᱚ
ᱟᱪᱪᱷᱟ ᱟᱪᱪᱷᱟ ᱚᱸᱻ ᱛᱟᱦᱞᱮ ᱜᱚᱝ ᱠᱮ ᱱᱤᱭᱟᱹ ᱚᱠᱛᱚ ᱨᱮ ᱟᱯᱮ ᱥᱮᱱᱟᱜ ᱟᱵᱽᱦᱟᱣᱟ ᱠᱚᱫᱚ ᱪᱮᱫ ᱞᱮᱠᱟ
ᱜᱚᱢᱠᱮ ᱟᱞᱚᱵᱤᱱ ᱞᱟᱹᱭᱟ ᱢᱤᱫ ᱜᱷᱟᱹᱲᱤᱡ ᱠᱷᱟᱱ ᱜᱮ ᱨᱤᱢᱤᱞ ᱜᱚᱜ ᱠᱟᱜ ᱠᱟᱱᱟ ᱟᱨ ᱢᱤᱫ ᱜᱷᱟᱹᱲᱤᱡ ᱠᱷᱟᱱ ᱜᱮ ᱫᱚᱢᱮ ᱥᱤᱛᱩᱝ ᱮᱫᱟ
ᱚ
ᱛᱟᱦᱞᱮ ᱜᱚᱝᱠᱮ ᱡᱷᱚᱛᱚ ᱠᱚᱜᱮ ᱠᱚ ᱪᱟᱥ ᱯᱩᱨᱟᱹᱣ ᱠᱮᱫᱟ ᱥᱮ ᱟᱹᱛᱳ ᱚᱲᱟᱜ ᱠᱚᱨᱮ ᱥᱮ ᱟᱯᱮ ᱜᱮᱯᱮ ᱞᱟᱦᱟ ᱧᱚᱜᱼᱟ ᱚᱱᱟ ᱠᱟᱹᱴᱤᱡ
ᱵᱟᱝ ᱵᱟᱝ ᱜᱚᱝᱠᱮ ᱚᱱᱠᱟ ᱥᱮᱫᱟᱭ ᱞᱮᱠᱟ ᱜᱮ ᱦᱟᱜ ᱫᱚᱢᱮ ᱠᱚ ᱪᱟᱥ ᱢᱟᱱᱮ ᱢᱩᱪᱟᱹᱫ ᱦᱮᱡ ᱠᱟᱱᱟ ᱦᱟᱜ ᱛᱚ ᱟᱹᱞᱤᱧ ᱜᱮᱞᱤᱧ ᱛᱟᱭᱚᱢ ᱞᱮᱱ ᱛᱟᱦᱮᱸᱜᱼᱟ ᱠᱟᱹᱴᱤᱡ ᱦᱟᱸᱜ ᱞᱟᱹᱭ ᱜᱟᱱᱚᱜᱼᱟ ᱦᱟᱸᱜ
ᱟᱪᱪᱷᱟ ᱟᱪᱪᱷᱟ
ᱟᱹᱞᱤᱧᱟᱜ ᱢᱟ ᱦᱟᱸᱜ ᱚᱱᱠᱟ ᱤᱭᱟᱹ ᱜᱷᱩᱴᱩᱨᱮ ᱵᱟᱹᱛ ᱛᱟᱞᱤᱧ ᱛᱚᱦᱟᱸᱜ ᱜᱚᱢᱠᱮ ᱫᱟᱜ ᱯᱚᱛᱲᱚ ᱦᱟᱸᱜ ᱚᱸᱰᱮ ᱫᱚ ᱵᱟᱝ ᱦᱤᱡᱩᱜ ᱠᱟᱱᱟ ᱡᱚᱞᱟ ᱩᱱᱠᱩ ᱟᱢᱟᱜ ᱡᱚᱞᱟ ᱠᱚᱨᱮ ᱠᱷᱮᱫ ᱛᱟᱠᱚᱣᱟ ᱛᱟᱠᱚ ᱦᱟᱜ ᱚᱱᱟ ᱠᱚᱨᱮ ᱢᱟ ᱫᱟᱜ ᱵᱷᱚᱨᱛᱤ ᱜᱚᱜ ᱟᱠᱟᱱᱟ ᱦᱟᱜ ᱛᱚᱸᱵᱟᱣ ᱟᱠᱟᱱᱟ ᱟᱹᱞᱤᱧᱟᱜ ᱠᱷᱮᱛ ᱠᱚᱨᱮ ᱜᱮᱦᱟᱜ ᱠᱟᱹᱴᱤᱡ ᱫᱟᱜ ᱠᱚᱦᱚᱸ ᱵᱟᱝ ᱛᱟᱦᱮᱸ ᱠᱟᱱᱟ
ᱟᱪᱪᱷᱟ ᱟᱪᱪᱷᱟ ᱜᱚᱝᱠᱮ ᱟᱪᱪᱷᱟ ᱟᱞᱮᱥᱮᱫ ᱫᱚ ᱜᱚᱝᱠᱮ ᱪᱮᱫ ᱵᱤᱱ ᱞᱟᱹᱭᱟ ᱫᱩᱠ ᱨᱮᱱᱟᱜ ᱠᱟᱛᱷᱟ ᱚᱝᱠᱟ ᱢᱟᱱᱮ ᱥᱤᱥᱤᱨ ᱫᱟᱜ ᱞᱮᱠᱟ ᱠᱟᱭ ᱡᱚᱨᱚᱭᱮᱜᱼᱟ ᱫᱷᱩᱲᱤ ᱨᱚᱦᱚᱫ ᱞᱮᱠᱟ ᱫᱟᱜ ᱜᱮ ᱵᱟᱝ ᱛᱚᱵᱟᱜ ᱠᱟᱱᱟ ᱠᱷᱮᱛ ᱨᱮ ᱢᱟᱥᱮ ᱟᱫᱚ ᱪᱤᱠᱟᱹ ᱛᱮᱫᱚᱞᱮ ᱪᱟᱥᱟ
ᱟᱪᱪᱷᱟ ᱟᱪᱪᱷᱟ ᱦᱮᱸ ᱜᱚᱝᱠᱮ ᱚᱱᱟ ᱦᱚᱸ ᱠᱟᱛᱷᱟ ᱜᱮ ᱠᱟᱱᱟ ᱫᱟᱜ ᱵᱟᱝ ᱛᱟᱦᱮᱸ ᱠᱷᱟᱱ ᱟᱫᱚ ᱪᱤᱠᱟᱹ ᱛᱮᱵᱚ ᱪᱟᱥᱟ ᱠᱟᱛᱷᱟ ᱫᱚ
ᱚᱱᱟ ᱜᱮᱛᱚ ᱜᱚᱝᱠᱮ ᱢᱟᱱᱮ ᱢᱟᱥᱮ ᱫᱚ ᱪᱮᱫ ᱞᱮ ᱡᱚᱢᱟᱭᱟ ᱪᱮᱫ ᱞᱮ ᱪᱤᱠᱟᱹᱭᱟ ᱡᱩᱫᱤ ᱪᱟᱥ ᱜᱮ ᱵᱟᱝ ᱦᱩᱭᱩᱜᱼᱟ ᱜᱚᱝᱠᱮ ᱛᱟᱦᱚᱞᱮ ᱜᱚᱝᱠᱮ ᱟᱯᱮ ᱥᱮᱫ ᱫᱚ ᱛᱤᱱ ᱫᱷᱟᱣ ᱪᱟᱥ ᱦᱩᱭᱩᱜᱼᱟ
ᱦᱮᱸ ᱜᱚᱝᱠᱮ ᱪᱟᱥ ᱫᱚ ᱦᱟᱸᱜ ᱦᱳᱲᱩ ᱫᱚᱦᱟᱸᱜ ᱵᱟᱨᱫᱷᱟᱣ ᱞᱮ ᱪᱟᱥᱟ
ᱚ ᱟᱪᱪᱷᱟ ᱟᱪᱪᱷᱟ ᱟᱨ ᱜᱚᱝᱠᱮ ᱟᱞᱮᱥᱮᱫ ᱢᱟ ᱢᱤᱫ ᱫᱷᱟᱣ ᱜᱮ ᱪᱟᱥ ᱵᱟᱥ ᱫᱚ ᱦᱳᱭᱳᱜ ᱫᱚ ᱛᱟᱦᱚᱞᱮ ᱚᱱᱟᱜᱮ ᱪᱤᱱᱛᱟᱹ ᱵᱟᱲᱟ ᱦᱩᱭᱮᱱᱟ ᱡᱩᱫᱤ ᱪᱟᱥ ᱵᱟᱥ ᱵᱟᱝ ᱦᱩᱭᱩᱜᱼᱟ ᱜᱚᱢᱠᱮ ᱛᱟᱦᱚᱞᱮ ᱟᱯᱮ ᱥᱮᱫ ᱜᱮᱞᱮ ᱫᱩᱠ ᱠᱷᱟᱱᱮᱹᱭᱟ ᱚᱱᱛᱮ ᱜᱮᱞᱮ ᱪᱟᱥ ᱠᱟᱹᱢᱤᱭᱟ ᱪᱟᱞᱟᱜ ᱟᱞᱮ ᱠᱤᱪᱷᱩ
ᱦᱳᱭ ᱜᱚᱝᱠᱮ ᱟᱞᱮᱥᱮᱫ ᱦᱟᱸᱜ ᱦᱩᱭ ᱜᱚᱝᱠᱮ ᱠᱟᱹᱢᱤ ᱠᱚ ᱧᱟᱢᱚᱜᱼᱟ ᱟᱞᱮᱥᱮᱫ ᱫᱚ ᱦᱤᱡᱩᱜ ᱯᱮ ᱦᱟᱸᱜ
ᱟᱪᱪᱷᱟ ᱜᱚᱢᱠᱮ ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱜᱮᱭᱟ ᱜᱚᱝᱠᱮ
ᱛᱟᱦᱚᱞᱮ ᱜᱚᱝᱠᱮ ᱚᱭ ᱪᱟᱥ ᱵᱮᱜᱚᱨ ᱦᱚᱸ ᱟᱯᱮ ᱥᱮᱫ ᱫᱚ ᱪᱮᱫ ᱠᱚ ᱠᱟᱹᱢᱤ ᱧᱟᱢᱚᱜ ᱛᱮ ᱟᱯᱮ ᱥᱮᱫ ᱦᱚᱸ
ᱜᱚᱝᱠᱮ ᱟᱞᱮᱥᱮᱫ ᱫᱚ ᱫᱟᱜ ᱵᱮᱜᱚᱨ ᱫᱚ ᱜᱚᱝᱠᱮ ᱚᱱᱠᱟᱱ ᱜᱚᱝᱠᱮ ᱠᱟᱹᱢᱤ ᱠᱚᱫᱚ ᱟᱫᱚ ᱵᱟᱹᱱᱩᱜᱼᱟ ᱚᱱᱠᱟᱱ ᱠᱟᱹᱢᱤ ᱠᱚᱫᱚ ᱵᱚᱞᱛᱮ ᱫᱟᱜ ᱵᱮᱜᱚᱨ ᱡᱩᱫᱤ ᱠᱟᱹᱢᱤ ᱚᱱᱮ ᱪᱟᱥ ᱠᱟᱹᱢᱤ ᱵᱚᱫᱚᱞ ᱛᱮᱫᱚ ᱠᱟᱹᱢᱤ ᱫᱚ ᱟᱫᱚ ᱚᱱᱮ ᱚᱲᱟᱜ ᱵᱮᱱᱟᱣ ᱦᱚᱲᱟᱜ ᱰᱷᱟᱹᱞᱟᱹᱭ ᱢᱤᱥᱛᱨᱤ ᱠᱟᱹᱢᱤ ᱪᱟᱞᱟᱣ ᱨᱳᱰ ᱠᱚ ᱡᱩᱫᱩᱜ ᱠᱟᱱᱟ ᱠᱤᱪᱷᱩ ᱨᱳᱰ ᱠᱟᱹᱢᱤ ᱪᱟᱞᱟᱣ ᱚᱱᱟ ᱵᱮᱜᱟᱨ ᱡᱟᱹᱥᱛᱤ ᱠᱟᱭ ᱛᱮᱫ ᱜᱚᱢᱠᱮ ᱟ ᱟᱞᱮᱨᱮᱱ ᱟᱛᱳ ᱴᱚᱞᱟ ᱨᱮᱱ ᱜᱤᱫᱽᱨᱟᱹ ᱠᱚᱫᱚ ᱵᱟᱦᱨᱮ ᱠᱟᱹᱢᱤ ᱜᱮ ᱠᱚ ᱪᱟᱞᱟᱜᱼᱟ
ᱟᱪᱪᱷᱟ ᱟᱪᱪᱷᱟ ᱪᱟ ᱛᱟᱦᱚᱞᱮ ᱜᱚᱢᱠᱮ ᱱᱚᱜᱼᱚᱭ ᱡᱮ ᱵᱤᱱ ᱞᱟᱹᱭ ᱠᱮᱫ ᱫᱚ ᱦᱟᱸᱜ ᱚᱱᱠᱟ ᱚᱲᱟᱜ ᱵᱮᱱᱟᱣ ᱠᱚ ᱛᱟᱦᱚᱞᱮ ᱜᱚᱢᱠᱮ ᱟᱯ ᱟᱯᱮ ᱥᱮᱫ ᱫᱚ ᱦᱟᱜ ᱚᱱᱠᱟ ᱢᱟᱱᱮ ᱢᱚᱡᱩᱨᱤ ᱠᱚᱫᱚ ᱛᱤᱱᱟᱹᱜ ᱠᱟᱛᱮ ᱠᱚ ᱮᱢᱚᱜ ᱠᱟᱱ ᱛᱮ
ᱜᱚᱝᱠᱮ ᱚᱲᱟᱜ ᱵᱮᱱᱟᱣ ᱫᱚ ᱡᱟᱦᱟᱸ ᱠᱟᱴᱷᱟᱢᱳ ᱚᱲᱟᱜ ᱡᱩᱫᱤ ᱦᱟᱜ ᱚᱱᱟ ᱠᱟᱴ ᱠᱚᱛᱮ ᱚᱲᱟᱜ ᱮᱢ ᱫᱟᱵᱟ ᱥᱮ ᱚᱱᱟ ᱛᱮᱫ ᱠᱚ ᱦᱟᱛ ᱛᱟᱣᱟ ᱜᱚᱢᱠᱮ ᱫᱟᱜ ᱚᱲᱟᱜ ᱫᱚ ᱡᱟᱹᱱᱤᱡ ᱠᱷᱟᱱ ᱢᱚᱬᱮ ᱥᱚ ᱴᱟᱠᱟ ᱟᱨ ᱰᱷᱟᱹᱞᱟᱹᱭ ᱠᱟᱹᱢᱤ ᱡᱩᱫᱤ ᱜᱚᱢᱠᱮᱢ ᱪᱟᱞᱟᱜᱼᱟ ᱫᱤᱱ ᱢᱚᱡᱩᱨᱤ ᱡᱟᱦᱟᱸᱭ ᱢᱚᱡᱩᱨᱤᱭᱟᱭ ᱩᱱᱤ ᱫᱚ ᱥᱟᱲᱮ ᱛᱤᱱᱥᱚ ᱴᱟᱠᱟ ᱟᱨ ᱡᱟᱦᱟᱸᱭ ᱢᱤᱥᱛᱨᱤ ᱠᱟᱱᱟᱭ ᱜᱚᱢᱠᱮ ᱩᱱᱤ ᱫᱚ ᱯᱟᱸᱥᱚ ᱴᱟᱠᱟ
ᱟᱫᱚ ᱜᱚᱝᱠᱮ ᱟᱯᱮ ᱥᱮᱫ ᱫᱚ ᱚᱠᱟ ᱞᱮᱠᱟ ᱢᱩᱡᱩᱨᱤ ᱠᱚ ᱮᱢᱟ ᱠᱚ ᱜᱮᱭᱟ
ᱦᱮᱸ ᱜᱚᱝᱠᱮ ᱟᱞᱮ ᱥᱮᱫ ᱫᱚᱦᱟᱸᱜ ᱢᱚᱡᱩᱨᱤ ᱫᱚ ᱠᱟᱹᱴᱤᱡ ᱫᱚ ᱵᱮᱥᱤ ᱦᱚᱸ ᱵᱮᱥᱤ ᱧᱚᱜ ᱜᱮᱭᱟ ᱞᱟᱹᱭ ᱜᱟᱱᱚᱜᱼᱟ ᱢᱟᱱᱮ ᱢᱤᱥᱛᱨᱤ ᱠᱚ ᱮᱢᱟ ᱠᱚ ᱠᱟᱱᱟ ᱦᱟᱜ ᱜᱚᱢᱠᱮ ᱟᱞᱮ ᱥᱮᱫ ᱫᱚ ᱥᱟᱛᱥᱚ ᱴᱟᱠᱟ ᱠᱟᱛᱮᱫ
ᱟᱪᱪᱷᱟ
ᱟᱨ ᱞᱮᱵᱟᱨ ᱠᱚᱢ ᱮᱢ ᱠᱚ ᱠᱟᱱᱟ ᱦᱟᱸᱜ ᱜᱚᱢᱠᱮ ᱢᱚᱬᱮ ᱥᱚ ᱴᱟᱠᱟ ᱠᱟ ᱠᱟᱛᱮᱫ
ᱚ ᱟᱪᱪᱷᱟ ᱟᱪᱪᱷᱟ ᱜᱚᱝᱠᱮ ᱛᱟᱦᱚᱞᱮ ᱟᱯᱮ ᱮᱥᱮᱫ ᱫᱚ ᱠᱟᱹᱴᱤᱡ ᱡᱟᱹᱥᱛᱤ ᱧᱚᱜ ᱜᱮᱭᱟ ᱵᱟᱝ ᱠᱟᱹᱣᱰᱤ ᱠᱚᱫᱚ
ᱦ ᱦᱳᱭ ᱜᱚᱝᱠᱮ ᱮᱠᱫᱚᱢ ᱟᱞᱮ ᱥᱮᱫ ᱫᱚ ᱟᱫᱚ ᱜᱚᱢᱠᱮ ᱠᱟᱹᱴᱤᱡᱟᱸᱜ ᱠᱟᱹᱴᱤᱡ ᱠᱚᱥᱴᱚ ᱦᱚᱸ ᱠᱚᱥᱴᱚ ᱧᱚᱜ ᱜᱮᱭᱟ ᱟᱞᱮ ᱥᱮᱫ ᱫᱚᱦᱟᱸᱜ ᱜᱚᱝᱠᱮ ᱠᱟᱹᱴᱤᱡ ᱠᱟᱹᱢᱤ ᱠᱚᱦᱚᱸ ᱠᱟᱹᱴᱤᱡ ᱚᱱᱠᱟ ᱢᱟᱱᱮ ᱢᱟᱱᱮ ᱟᱞᱮ ᱥᱮᱫ ᱫᱚ ᱦᱟᱸᱜ ᱚᱱᱠᱟ ᱫᱟᱞᱟᱱ ᱫᱟᱞᱟᱱ ᱯᱟᱠᱟ ᱚᱲᱟᱜ ᱠᱚ ᱵᱮᱱᱟᱜ ᱦᱩᱭᱩᱜᱼᱟᱛᱚ ᱠᱤᱢᱵᱟ ᱡᱟᱦᱟᱸ ᱫᱚ ᱞᱟᱹᱭ ᱜᱟᱱᱟᱜᱼᱟ ᱢᱚᱬᱮ ᱛᱟᱞᱟ ᱛᱩᱨᱩᱭ ᱛᱟᱞᱟ ᱦᱟᱸᱜ ᱟᱫᱚ ᱚᱱᱟ ᱠᱚᱨᱮ ᱦᱚᱸ ᱠᱟᱹᱴᱤᱡ ᱤᱛᱟᱹ ᱠᱚ ᱫᱤᱯᱤᱞ ᱦᱩᱭᱩᱜᱼᱟ ᱵᱟᱹᱞᱤ ᱛᱚ ᱟᱫᱚ ᱠᱟᱹᱴᱤᱡ ᱠᱚ ᱠᱚᱥᱴᱚ ᱦᱚᱸ ᱠᱚᱥᱴᱚ ᱧᱚᱜ ᱜᱮᱭᱟ ᱵᱟᱝ
ᱟᱪᱪᱷᱟ ᱟᱪᱪᱷᱟ ᱟᱞᱮᱥᱮᱫ ᱫᱚ ᱜᱚᱝᱠᱮ ᱩᱱ ᱢᱟᱨᱟᱝ ᱢᱟᱨᱟᱝ ᱵᱤᱞᱰᱤᱝ ᱛᱚ ᱟᱨ ᱵᱟᱝ ᱟᱛᱳ ᱴᱚᱞᱟ ᱠᱚᱨᱮᱱᱟᱜ ᱚᱲᱟᱜ ᱠᱟᱱᱟᱫᱚ ᱜᱚᱝᱠᱮ ᱦᱩᱲᱳ ᱡᱳᱨ ᱵᱟᱨ ᱛᱟᱞᱟ ᱜᱚᱝᱠᱮ ᱤᱱᱟ ᱠᱷᱚᱱ ᱟᱫᱚ ᱡᱟᱹᱥᱛᱤ ᱥᱮᱫ ᱫᱚ ᱵᱟᱠᱚ ᱵᱮᱱᱟᱣ ᱨᱟᱠᱟᱵ ᱫᱟᱲᱮᱭᱟᱜᱼᱟ
ᱟᱪᱪᱷᱟ ᱟᱪᱪᱷᱟ ᱦᱮᱸ ᱜᱚᱝᱠᱮ ᱟᱞᱮ ᱛᱚ ᱠᱟᱹᱴᱤᱡ ᱥᱚᱦᱚᱨ ᱵᱟᱡᱟᱨ ᱦᱚᱲ ᱛᱚ
ᱮ ᱟᱪᱪᱷᱟ ᱟᱪᱪᱷᱟ
ᱦᱳᱭ ᱦᱳᱭ
ᱢᱟᱱᱮ ᱛᱟᱦᱚᱞᱮ ᱢᱟᱱᱮ ᱛᱟᱦᱚᱠᱮ ᱦᱮ ᱜᱚᱝᱠᱮᱧ ᱞᱟᱹᱭᱫᱟ ᱛᱮ ᱟᱞᱮ ᱟᱞᱮᱱ ᱴᱷᱤᱡᱟᱜ ᱫᱚ ᱢᱟᱱᱮ ᱠᱟᱹᱣᱰᱤ ᱞᱮᱠᱟᱛᱮ ᱠᱚᱥᱴᱚ ᱦᱚᱸ ᱴᱷᱤᱠ ᱜᱮᱭᱟ ᱪᱮᱫ ᱵᱤᱱ ᱞᱟᱹᱭᱟ
ᱦᱮᱸ ᱦᱮᱸ ᱮᱠᱫᱚᱢ ᱚᱱᱟ ᱫᱚ ᱴᱷᱤᱠ ᱜᱮᱭᱟ ᱡᱟᱦᱟᱸ ᱫᱚ ᱵᱟᱨ ᱛᱟᱞᱟ ᱫᱷᱟᱹᱨᱤᱡ ᱫᱚ ᱴᱷᱤᱠ ᱜᱮᱭᱟ ᱟᱫᱚ ᱜᱚᱝᱠᱮ ᱟᱞᱮ ᱥᱮᱫ ᱫᱚ ᱠᱟᱹᱣᱰᱤ ᱦᱚᱸ ᱡᱮᱨᱚᱠᱚᱢ ᱧᱟᱢᱚᱜ ᱠᱟᱱᱟ ᱵᱟᱝ ᱛᱚᱵᱮ ᱚᱱᱠᱟ ᱠᱚᱥᱴᱚ ᱦᱚᱸ ᱚᱱᱠᱟ ᱠᱟᱹᱴᱤᱡ ᱢᱮᱱᱟᱜᱼᱟ ᱵᱟᱝ
ᱮᱠᱫᱚᱢ ᱮᱠᱫᱚᱢ ᱮᱠᱫᱚᱢ ᱛᱟᱦᱚᱞᱮ
ᱟᱫᱚ ᱜᱚᱝᱠᱮ ᱱᱚᱣᱟ ᱫᱚ ᱢᱤᱫ ᱦᱟᱯᱛᱟ ᱜᱮ ᱠᱚᱥᱴᱚ ᱵᱤᱱ ᱵᱩᱡᱷᱟᱹᱣᱟ ᱜᱚᱝᱠᱮ ᱦᱟᱸᱜ ᱟᱨ ᱢᱤᱫ ᱦᱟᱯᱛᱟ ᱯᱚᱨ ᱫᱚ ᱴᱷᱤᱠ ᱜᱮᱭᱟ ᱟᱫᱚ ᱚᱱᱠᱟ ᱫᱚ ᱠᱚᱥᱴᱚ ᱵᱟᱹᱵᱤᱱ ᱵᱩᱡᱟᱣᱼ ᱟ ᱟᱵᱤᱱ ᱦᱚᱸ
ᱦᱚᱸ ᱢᱟᱱᱮ ᱜᱚᱝᱠᱮ ᱠᱟᱹᱢᱤ ᱨᱮᱜᱩᱞᱟᱨ ᱧᱚᱜ ᱞᱮᱱᱠᱷᱟᱱ ᱜᱮ ᱠᱚᱥᱴᱚ ᱠᱚᱫᱚ ᱵᱟᱝ ᱵᱩᱡᱷᱟᱹᱜᱼᱟ ᱵᱚᱞᱮ ᱵᱟᱝ
ᱦᱳᱭ ᱦᱳᱭ
ᱦᱩᱸ ᱛᱟᱦᱚᱞᱮ ᱜᱚᱝᱠᱮ ᱡᱚᱢᱼᱧᱩ ᱛᱮᱫᱚ ᱪᱮᱫ ᱠᱚᱫᱚ ᱵᱤᱱ ᱤᱫᱤ ᱡᱚᱝᱣᱟᱜᱼᱟ, ᱟ ᱮᱢᱚᱜ ᱚᱠᱳ ᱥᱮ ᱵᱮᱱ ᱤᱫᱤ ᱡᱚᱣᱟᱜᱼᱟ ᱚᱲᱟᱜ ᱠᱷᱚᱱᱜ ᱜᱮ ᱴᱤᱯᱷᱤᱱ ᱫᱟᱠᱟ ᱠᱚᱫᱚ?
ᱩᱱᱠᱤ ᱦᱟᱸᱜ ᱡᱚᱢ ᱧᱩᱣᱟᱜ ᱫᱚ ᱵᱟᱠᱚ ᱮᱢᱚᱜᱼᱟ, ᱡᱚᱢ-ᱧᱩ ᱫᱚ ᱦᱟᱸᱜ ᱚᱲᱟᱜ ᱠᱷᱚᱱ ᱜᱮ ᱤᱫᱤ ᱦᱩᱭᱩᱜᱼᱟ ᱫᱟᱠᱟ ᱠᱚ ᱦᱟᱜ ᱴᱤᱯᱤᱱ ᱛᱮ ᱤᱫᱤ ᱦᱳᱭᱳᱜᱼᱟ ᱥᱟᱢᱵᱟᱣ ᱤᱫᱤ ᱦᱳᱭᱳᱜᱼᱟ᱾
ᱟᱪᱪᱷᱟ ᱢᱟᱱᱮ ᱚᱲᱟᱜ ᱠᱷᱚᱱ ᱫᱚ ᱠᱚᱱᱚ ᱢᱟᱱᱮ ᱟᱠᱚ ᱫᱚ ᱵᱟᱠᱚ ᱮᱢᱚᱜᱟᱜᱼᱟ ᱡᱟᱦᱟᱸ ᱛᱤᱱᱟᱜ ᱡᱚᱢ ᱧᱩᱣᱟᱜ ᱫᱚ ᱱᱤᱡᱮ ᱛᱮᱜᱮ ᱤᱫᱤ ᱡᱚᱝ ᱦᱳᱭᱳᱜᱼᱟ ᱵᱟᱝ ᱜᱚᱝᱢᱮ?
ᱦᱳᱭ ᱦᱳᱭ ᱟᱫᱚ ᱜᱚᱝᱠᱮ ᱦᱟᱸᱜ ᱚᱸᱰᱮ ᱫᱚ ᱦᱟᱸᱜ ᱞᱟᱹ ᱠᱟᱛᱷᱟ ᱞᱮᱠᱟᱛᱮ ᱚᱱᱠᱟ ᱫᱚ ᱦᱟᱸᱜ ᱚᱲᱟᱜ ᱫᱩᱣᱟᱹᱨ ᱫᱤᱥᱚᱢ ᱚᱲᱟᱜ ᱫᱩᱣᱟᱹᱨ ᱫᱚ ᱵᱟᱝ ᱵᱮᱱᱟᱜ ᱠᱟᱱᱟ ᱚᱸᱰᱮ ᱦᱚᱸ ᱠᱟᱹᱴᱤᱡ ᱚᱱᱠᱟ ᱥᱮᱸᱬᱟ ᱥᱮᱸᱬᱟ ᱞᱟᱹᱴᱩ ᱞᱟᱹᱴᱩ ᱵᱤᱞᱰᱤᱝ ᱠᱚ ᱵᱮᱱᱟᱜ ᱠᱟᱱᱟ ᱚᱸᱰᱮ ᱱᱟᱦᱟᱜ ᱚᱠᱚᱭ ᱫᱚ ᱡᱚᱢᱟᱜ ᱧᱩᱣᱟᱜ ᱠᱚ ᱮᱢᱟ ᱵᱤᱱᱟ᱾
ᱟᱪᱪᱷᱟ ᱟᱪᱪᱷᱟ ᱟᱪᱪᱷᱟ ᱚᱱᱟ ᱢᱟᱛᱚ ᱠᱟᱛᱷᱟ ᱠᱟᱱ ᱜᱮᱭᱟ ᱜᱚᱝᱠᱮ ᱟᱫᱚ ᱛᱟᱦᱚᱞᱮ ᱚᱲᱟᱜ ᱠᱷᱚᱱ ᱫᱚ ᱪᱮᱫ ᱠᱚᱵᱮᱱ ᱤᱫᱤᱡᱚᱝᱟ ᱜᱚᱝᱠᱮ ᱡᱚᱢ ᱧᱩᱣᱟᱜ ᱠᱚᱫᱚ?
ᱦᱮᱸ ᱜᱚᱝᱠᱮ ᱡᱚᱢᱼᱧᱩ ᱫᱚ ᱦᱟᱸᱜ ᱚᱱᱠᱟ ᱫᱟᱠᱟ ᱠᱚᱜᱮ ᱤᱫᱤ ᱦᱩᱭᱩᱜᱼᱟ ᱫᱟᱠᱟ ᱜᱮ ᱟᱫᱚ ᱦᱟᱸᱜ ᱚᱱᱠᱟ ᱦᱚᱲ ᱦᱚᱯᱚᱱ ᱢᱟ ᱟᱫᱚ ᱪᱮᱜ ᱮᱴᱟᱜ ᱡᱚᱢ ᱛᱮᱢᱟ ᱵᱟᱵᱚ ᱚᱱᱠᱟ ᱫᱟᱲᱮ ᱢᱟ ᱵᱟᱵᱚ ᱵᱩᱡᱷᱣᱟ ᱞᱟᱡ ᱦᱚᱸ ᱵᱤᱡ ᱫᱚᱨᱠᱟᱨᱟ ᱵᱟ
ᱦᱮᱞᱳ
ᱦᱮᱸ ᱜᱚᱝᱠᱮ
ᱫᱚ ᱠᱟᱹᱴᱤᱡ ᱟᱸᱡᱚᱢᱮᱜ ᱛᱟᱦᱮᱱᱟ᱾ ᱟᱫᱚᱞᱤᱧ ᱞᱟᱹᱭᱟ ᱜᱚᱝᱠᱮ ᱛᱟᱦᱚᱞᱮ ᱤᱭᱟᱹ ᱢᱟᱱᱮ ᱥᱩᱫᱷᱩ ᱚᱨᱟᱜ ᱨᱮᱱᱟᱜ ᱫᱟᱠᱟ ᱜᱮ, ᱥᱮᱛᱟᱜ ᱫᱚ ᱜᱚᱝᱠᱮ ᱪᱮᱫ ᱡᱚᱢ ᱠᱟᱛᱮ ᱵᱤᱱ ᱪᱟ ᱡᱚᱢ ᱠᱟᱛᱮ ᱵᱤᱱ ᱪᱟᱞᱟᱜᱼᱟ ᱥᱮ ᱦᱟᱱᱛᱮ ᱨᱮᱵᱤᱱ ᱱᱟᱥᱛᱟᱼᱟ ᱡᱟᱦᱟᱱᱟᱜ?
ᱵᱟᱝ ᱵᱟᱝ ᱜᱚᱝᱠᱮ ᱥᱮᱛᱟᱜ ᱫᱚ ᱡᱚᱢ ᱠᱟᱛᱮ ᱫᱚ ᱵᱟᱝ ᱦᱟᱸᱰᱮ ᱜᱮ ᱪᱟᱞᱟᱣ ᱠᱟᱛᱮᱜ ᱫᱟᱠᱟ ᱠᱚ ᱡᱚᱢ ᱵᱟᱲᱟ ᱠᱟᱛᱮᱜ ᱦᱚᱸᱜ ᱠᱟᱹᱢᱤ ᱞᱟᱜᱟᱜᱼᱟ ᱦᱟᱸᱜ᱾
ᱟᱪᱪᱷᱟ ᱟᱪᱪᱷᱟ ᱟᱪᱷᱟ ᱟᱪᱷᱟ ᱟᱪᱷᱟ ᱚᱱᱟ ᱢᱚᱛᱚᱞᱤᱧ ᱵᱩᱡᱷᱟᱹᱣ ᱠᱮᱫᱟ ᱜᱚᱝᱠᱮ ᱟᱹᱰᱤ ᱱᱟᱯᱟᱭ ᱟᱹᱰᱤ ᱱᱟᱯᱟᱭ᱾ ᱱᱚᱝᱠᱟ ᱟᱯᱮᱜᱮ ᱱᱟᱯᱟᱭ ᱦᱚᱲ ᱟᱯᱮᱜᱮ ᱟᱯᱮᱥᱮᱫ ᱜᱮ ᱱᱟᱯᱟᱭ ᱱᱟᱯᱟᱭ ᱠᱟᱹᱢᱤᱭᱟ ᱱᱟᱯᱟᱭ ᱱᱟᱯᱟᱭ ᱠᱟᱹᱣᱰᱤ ᱟᱨᱡᱟᱣ ᱨᱮᱱᱟᱜ ᱯᱟ-ᱯᱟᱱᱛᱮᱭᱟᱜ ᱯᱮ ᱢᱮᱱᱟᱜᱼᱟ ᱟᱞᱮ ᱥᱮᱱᱟᱜ ᱫᱚ ᱜᱚᱝᱠᱮ ᱪᱮᱫ ᱦᱚᱸ ᱚᱱᱠᱟᱱᱟᱜ ᱫᱚ ᱵᱟᱹᱱᱩᱜ ᱫᱚ ᱢᱟᱥᱮ ᱵᱟᱭᱨᱮ ᱠᱟᱹᱢᱤ ᱪᱷᱟᱲᱟ ᱪᱮᱫ ᱠᱟᱹᱢᱤ ᱨᱮᱱᱟᱜ ᱩᱯᱟᱹᱭ ᱜᱮ ᱵᱟᱹᱱᱩᱜᱼᱟ᱾ ᱚᱱᱛᱮ ᱢᱟ ᱪᱮᱫ ᱫᱤᱱᱟᱹᱢ ᱢᱚᱡᱩᱨᱮᱢ ᱠᱟᱹᱢᱤᱭᱟ ᱚᱱᱛᱮ ᱦᱚᱸ ᱴᱟᱠᱟ ᱠᱟᱹᱣᱰᱤ ᱦᱚᱸ ᱠᱚᱢ ᱜᱮᱠᱚ ᱚᱢᱚᱜ-ᱟ᱾ ᱢᱟᱹᱞᱤᱠ ᱠᱚᱦᱚᱸ ᱫᱚᱢᱮ ᱠᱚ ᱪᱩᱛᱷᱤᱭᱟᱹ ᱜᱮᱭᱟ ᱟᱹᱰᱤ ᱫᱤᱱ ᱯᱚᱨ ᱠᱚᱢᱚᱜᱼᱟ ᱾ ᱢᱤᱫ ᱫᱤᱱ ᱵᱟᱨ ᱫᱤᱱ ᱠᱚ ᱛᱟᱺᱜᱤ ᱦᱚᱪᱚ ᱢᱮᱭᱟ᱾ ᱛᱟᱯᱚᱨᱮ ᱠᱟᱹᱣᱰᱤ ᱠᱚ ᱮᱢᱟᱢᱟ ᱵᱟᱠᱷᱟᱱ ᱫᱚ ᱛᱮᱦᱮᱱ ᱱᱮᱰᱟ ᱟᱢᱟ ᱜᱟᱯᱟ ᱱᱮᱰᱟ ᱟᱢᱟ ᱛᱤᱥ ᱪᱚᱭ ᱮᱢᱟᱢᱟ ᱠᱟᱹᱣᱰᱤ ᱢᱤᱫ ᱫᱤᱱ ᱠᱟᱹᱢᱤ ᱠᱟᱛᱮᱫ ᱫᱚ ᱵᱟᱭ ᱮᱢᱟᱢᱟ ᱥᱚᱝᱜᱮ ᱥᱚᱝᱜᱮ᱾ ᱟᱨ ᱜᱚᱝᱠᱮ ᱟᱨ ᱜᱚᱝᱠᱮ ᱠᱮ ᱟᱞᱮ ᱥᱮᱫ ᱢᱟ ᱢᱟᱱᱮ ᱚᱱᱠᱟᱱᱟᱜ ᱠᱟᱹᱣᱰᱤ ᱠᱚᱦᱚᱸ ᱠᱚᱢ ᱜᱮᱭᱟ ᱛᱟᱦᱚᱞᱮ ᱡᱟᱦᱟᱱᱟᱜ ᱢᱩᱱᱤᱥ ᱠᱟᱹᱢᱤᱨᱮ ᱟᱢ ᱢᱟᱜ ᱚᱲᱟᱜ ᱨᱮᱱᱟᱜ ᱢᱩᱱᱤᱥ ᱠᱟᱹᱢᱤ ᱦᱚᱸ ᱵᱟᱢ ᱧᱟᱢ ᱠᱚᱣᱟ᱾ ᱟᱫᱚ ᱡᱟᱦᱟᱸ ᱠᱟᱹᱣᱰᱤ ᱠᱚ ᱪᱟᱞᱟᱜ ᱠᱟᱱᱟ, ᱡᱟᱦᱟᱸ ᱫᱤᱱ ᱢᱚᱡᱩᱨᱤ ᱠᱚ ᱚᱱᱠᱟ ᱦᱤᱥᱟᱹᱵ ᱛᱮᱜᱮ ᱛᱚ ᱟᱢ ᱦᱚᱸᱛᱚ ᱢᱩᱱᱥᱟᱹᱢ ᱵᱟᱡᱟ ᱠᱚᱣᱟ᱾ ᱟᱫᱚ ᱚᱱᱟ ᱠᱚᱢ ᱠᱚᱢ ᱯᱚᱭᱥᱟ ᱠᱷᱟᱹᱛᱤᱨ ᱛᱮ, ᱟᱫᱚ ᱱᱤᱡᱮᱨᱟᱜ ᱚᱲᱟᱜ ᱠᱟᱹᱢᱤ ᱞᱟᱹᱜᱤᱫ ᱦᱚᱸ ᱢᱩᱱᱩᱥ ᱯᱟᱸᱡᱟᱛᱮ ᱵᱟᱠᱚ ᱧᱟᱢᱚᱜ-ᱟ᱾ ᱟᱫᱚ ᱚᱱᱟᱛᱮ ᱜᱚᱝᱠᱮ ᱚᱲᱟᱜ ᱨᱮᱱᱟᱜ ᱠᱟᱹᱢᱤ ᱠᱚᱫᱚ ᱟᱞᱮ ᱚᱲᱟᱜ ᱦᱚᱲ ᱛᱮᱜᱮ ᱠᱟᱹᱢᱤ ᱜᱮᱭᱟ᱾ ᱢᱩᱱᱤᱥ ᱵᱟᱠᱚ ᱧᱟᱢᱚᱜ ᱨᱮ ᱪᱮᱜ ᱮᱢ ᱪᱤᱠᱟᱹᱭᱟ ᱠᱚ ᱢᱮ ᱵᱷᱤᱛᱟᱹ ᱢᱟᱜ ᱠᱚ ᱨᱚᱦᱚᱭ ᱠᱟᱹᱢᱤ ᱠᱚ ᱵᱚᱫᱞᱟ ᱵᱚᱫᱽᱞᱤ ᱠᱚ ᱠᱟᱹᱢᱤ ᱵᱟᱲᱟᱭᱟ ᱨᱚᱦᱚᱭ ᱠᱚᱫᱚ ᱵᱟᱠᱷᱟᱱ ᱵᱷᱤᱛᱟᱹ ᱢᱟᱜᱽ ᱠᱚᱫᱚ ᱱᱤᱡᱮ ᱛᱮᱜᱮ ᱵᱷᱤᱛᱟᱹ ᱠᱚᱫᱚᱚᱞᱮ ᱢᱟᱜᱽ ᱛᱟᱞᱮᱭᱟ᱾
ᱦᱳᱭ ᱦᱳᱭ ᱜᱚᱝᱠᱮ ᱟᱞᱮ ᱵᱟᱝ ᱜᱚᱢᱠᱮ ᱟᱞᱮᱥᱮᱫ ᱫᱚ ᱚᱱᱠᱟ ᱵᱷᱤᱛᱟᱹ ᱢᱟᱜᱽ ᱦᱚᱲ ᱠᱚᱦᱚᱸ ᱠᱚ ᱧᱟᱢᱚᱜᱼᱟ ᱮᱠᱫᱚᱢ᱾
ᱟᱫᱚ ᱜᱚᱝᱠᱮ ᱟᱯᱮᱥᱮᱫ ᱫᱚ ᱦᱟᱜ ᱠᱟᱹᱣᱰᱤ ᱠᱚᱦᱚᱸ ᱛᱚ ᱵᱤᱫᱤ ᱜᱮᱭᱟ ᱵᱟᱝ
ᱦᱳᱭ ᱦᱳᱭ ᱦᱳᱭ ᱦᱳᱭ ᱮᱠᱫᱚᱢ᱾
ᱟᱫᱚ ᱜᱚᱝᱠᱮ ᱟᱞᱮᱥᱮᱫ ᱢᱟ ᱠᱟᱹᱣᱰᱤ ᱠᱚᱦᱚᱸ ᱠᱚᱢ ᱜᱮᱭᱟ ᱚᱱᱟ ᱠᱷᱟᱹᱛᱤᱨ ᱛᱮ ᱟᱫᱚ ᱵᱟᱠᱚ ᱢᱟᱜ ᱨᱮᱵᱮᱱᱟ ᱞᱮᱭᱟᱠᱚ ᱩᱱᱟᱹᱜ ᱠᱚᱢ ᱯᱚᱭᱥᱟ ᱛᱮ ᱪᱮᱫᱟᱜ ᱦᱚᱲᱟᱜ ᱤᱧ ᱢᱟᱜᱟ ᱤᱧᱟᱹᱜ ᱜᱮᱧ ᱠᱟᱹᱢᱤ ᱞᱮᱜᱮ ᱚᱲᱟᱜ ᱨᱮᱱᱟᱜ᱾ ᱟᱫᱚ ᱚᱱᱟ ᱢᱚᱱᱮ ᱠᱟᱛᱮᱫ ᱜᱚᱝᱠᱮ ᱟᱫᱚ ᱠᱟᱹᱢᱤ ᱦᱚᱸ ᱵᱟᱠᱚ ᱧᱟᱢᱚᱜᱼᱟ ᱢᱩᱱᱤᱥ ᱠᱚᱦᱚᱸ ᱵᱟᱠᱚ ᱧᱟᱢᱚᱜᱼᱟ᱾
ᱦᱮᱸ ᱜᱚᱝᱠᱮ ᱚᱝᱠᱟ ᱟᱨᱚ ᱠᱟᱞᱮ ᱟᱡᱚᱢ ᱧᱮᱞ ᱧᱮᱞ ᱵᱟᱲᱟ ᱟᱠᱟᱫ ᱠᱚᱣᱟ ᱞᱤᱧ ᱟᱯᱮ ᱚᱱᱛᱮ ᱠᱷᱚᱱᱟᱜ ᱜᱮ ᱚᱱᱠᱟ ᱟᱞᱮ ᱥᱮᱫ ᱦᱟᱜ ᱚᱱᱠᱟ ᱨᱚᱦᱚᱭ ᱠᱟᱹᱢᱤ ᱩᱱᱠᱩ ᱠᱚ ᱫᱚᱢᱮ ᱠᱚ ᱦᱤᱡᱩᱜ-ᱟ
ᱦᱮᱸ ᱜᱚᱢᱠᱮ ᱚᱱᱟ ᱫᱚ ᱚᱱᱟ ᱴᱟᱠᱟ ᱠᱚ ᱟᱹᱰᱤ ᱵᱮᱥᱤ ᱵᱮ ᱮᱢᱟᱠᱚ ᱠᱷᱟᱹᱛᱤᱨ ᱛᱮ ᱜᱚᱢᱠᱮ ᱠᱚ ᱪᱟᱞᱟᱜ-ᱟ ᱾
ᱦᱳᱭ ᱦᱳᱭ ᱢᱟᱱᱮ ᱢᱟᱱᱮ ᱟᱞᱮᱭᱟᱜ ᱠᱚᱦᱚᱸ ᱠᱚ ᱠᱟᱹᱢᱤ ᱵᱟᱲᱟ ᱠᱟᱫᱟ ᱛᱚ ᱜᱚᱢᱠᱮ ᱟᱫᱚ ᱜᱚᱝᱠᱮ ᱱᱚᱛᱮ ᱦᱚ ᱚᱠᱟ ᱦᱚ ᱟᱫᱚ ᱠᱤᱥᱟᱹᱬ ᱠᱚᱦᱚᱸ ᱵᱟᱠᱚ ᱧᱟᱢ ᱞᱟᱹᱜᱤᱫᱚᱜ-ᱟ ᱵᱟ ᱫᱚᱢᱮ ᱠᱚ ᱠᱟᱹᱢᱤ ᱠᱮᱫᱟ -ᱟ ᱾ ᱢᱤᱫ ᱦᱚᱲ ᱵᱟᱨ ᱦᱚᱲ ᱫᱚ ᱵᱟᱠᱚ ᱦᱤᱡᱩᱜ-ᱟ ᱡᱩᱫᱤ ᱠᱚ ᱠᱟᱹᱢᱤ ᱠᱷᱟᱱ ᱡᱷᱚᱛᱚ ᱫᱚᱞ ᱠᱚ ᱦᱟᱛᱟᱣ ᱦᱩᱭᱩᱜ ᱛᱟᱢᱟ ᱟᱫᱚ ᱟᱯᱮᱥᱮᱫ ᱨᱮᱱ ᱜᱮ ᱠᱟᱹᱢᱤᱭᱚ ᱠᱚᱠᱚ ᱦᱮᱡ ᱞᱮᱱ ᱛᱟᱦᱚᱞᱮ ᱟᱢ ᱢᱮᱛᱟ ᱠᱚ ᱠᱟᱹᱱᱤᱧ ᱢᱟ ᱛᱟᱦᱚᱞᱮ ᱟᱯᱮᱜᱮ ᱤᱧᱟᱹᱜ ᱠᱷᱮᱛ ᱠᱚᱨᱮᱫᱚ ᱨᱚᱦᱚᱭ ᱠᱟᱹᱛᱤᱧ ᱯᱮ
ᱮᱠᱫᱚᱢ ᱮᱠᱫᱚᱢ ᱮᱠᱫᱚᱢ ᱛᱟᱦᱚᱞᱮ ᱜᱚᱢᱠᱮ ᱟᱹᱰᱤ ᱵᱮᱥ ᱵᱟᱲᱟ ᱠᱚᱜᱮ ᱟᱯᱮ ᱫᱚ ᱨᱟᱢᱟᱭᱚᱱ ᱨᱚᱦᱚᱭ ᱠᱟᱹᱢᱤ ᱠᱚᱯᱮ ᱥᱟᱢᱴᱟᱣ ᱠᱮᱫᱟ ᱟᱞᱮ ᱦᱚᱸ ᱵᱟᱹᱭ ᱵᱟᱹᱭᱛᱮ ᱛᱮ ᱨᱚᱦᱚᱭ ᱠᱟᱹᱢᱤ ᱠᱚᱞᱮ ᱥᱟᱢᱴᱟᱣ ᱛᱟᱞᱮ ᱛᱤᱥ ᱮ ᱫᱟᱜ ᱡᱟᱹᱲᱤ ᱟᱞᱮ ᱠᱟᱱᱟ ᱾ ᱪᱟᱸᱫᱳ ᱵᱚᱸᱜᱟ ᱴᱷᱮᱱ ᱱᱤᱭᱟᱹ ᱜᱮᱞᱮ ᱱᱮᱨᱚᱡᱚᱜ-ᱟ ᱡᱮ ᱜᱚᱢᱠᱮ ᱪᱟᱸᱫᱳ ᱵᱚᱸᱜᱟ ᱞᱚᱜᱚᱱ ᱧᱚᱜ ᱫᱟᱜ ᱡᱟᱹᱲᱤ ᱟᱞᱮ ᱢᱮ ᱦᱳᱭ ᱡᱟᱦᱟ ᱞᱮ ᱮ ᱮᱛᱚᱢ ᱚᱠᱚᱭ ᱡᱮ ᱢᱮᱱᱟᱜ ᱞᱮᱜᱮᱭᱟ ᱦᱟᱱᱟ ᱯᱟᱦᱴᱟ ᱱᱟᱣᱟ ᱯᱟᱦᱴᱟ ᱠᱟᱹᱴᱤᱡ ᱡᱟᱹᱲᱤᱭᱟᱞᱮ ᱢᱮ ᱠᱟᱴᱤᱡ ᱪᱟᱥ ᱠᱟᱹᱢᱤ ᱞᱮ ᱥᱟᱢᱴᱟᱣ ᱫᱟᱲᱮᱭᱟ ᱛᱟᱞᱮ ᱢᱟ ᱞᱚᱜᱚᱱ ᱥᱟᱺᱦᱤᱡ
ᱤᱱᱟᱹ ᱜᱚᱢᱠᱮ ᱱᱟᱨᱚᱡᱚᱜ-ᱟ ᱜᱚᱢᱠᱮ ᱟᱯᱮ ᱢᱟ ᱯᱩᱨᱟᱹᱣ ᱠᱮᱫᱟ ᱱᱟᱭ ᱵᱟᱲᱮ ᱱᱟᱯᱟᱭ ᱵᱟᱲᱮ ᱱᱟᱯᱟᱭ ᱛᱮ ᱛᱟᱦᱮᱱ ᱛᱟᱵᱚᱱ ᱯᱮ ᱟᱯᱮ ᱦᱚᱸ ᱟᱞᱮ ᱦᱚᱸᱞᱮ ᱛᱟᱦᱮᱱᱟ ᱱᱟᱯᱟᱭ ᱛᱮ
ᱦᱳᱭ ᱦᱳᱭ ᱜᱚᱝᱠᱮ ᱮᱠᱫᱚᱢ ᱛᱟᱦᱚᱞᱮ ᱜᱚᱝᱠᱮ ᱟᱯᱮᱥᱮᱫ ᱫᱚ ᱚᱱᱠᱟ ᱠᱮ-ᱠᱮᱱᱮᱞ ᱠᱚ ᱵᱟᱹᱱᱩᱜ ᱟᱠᱟᱫ ᱛᱮ ᱠᱮᱱᱮᱞ
ᱜᱚᱝᱠᱮ ᱠᱮᱱᱮᱞ ᱠᱚᱫᱚ ᱢᱮᱱᱟᱜ-ᱟ ᱜᱚᱢᱠᱮ ᱠᱤᱱᱛᱩ ᱢᱮᱱᱠᱷᱟᱱ ᱚᱱᱟ ᱠᱮᱱᱮᱞ ᱠᱚᱫᱚ ᱛᱮᱫᱚ ᱫᱟᱜ ᱠᱚᱜᱮ ᱠᱚ ᱵᱟᱭ ᱥᱮᱴᱮᱨ ᱞᱮᱫᱟ ᱜᱚᱝᱠᱮ ᱟᱹᱰᱤ ᱟᱞᱮ ᱴᱷᱮᱱ ᱜᱮ ᱢᱟᱱᱮ ᱟᱞᱮ ᱴᱷᱮᱱ ᱜᱮ ᱠᱮᱱᱮᱞ ᱫᱚ ᱢᱩᱪᱟᱹᱫ ᱟᱠᱟᱱᱟ ᱢᱟᱱᱮ ᱢᱟᱱᱮ ᱟᱞᱮ ᱟᱞᱮ ᱯᱟᱨᱥᱮ ᱫᱚ ᱠᱮᱱᱮᱞ ᱦᱟᱱᱛᱮ ᱵᱟᱝ ᱞᱤᱡᱤ ᱪᱟᱞᱟᱣ ᱠᱟᱱᱟ ᱛᱟᱦᱞᱮ ᱜᱚᱝᱠᱮ ᱟᱞᱮ ᱪᱮᱫ ᱠᱟᱱᱟ ᱢᱟᱱᱮ ᱜᱚᱝᱠᱮ ᱵᱤᱱ ᱵᱩᱡᱷᱟᱹᱣ ᱫᱟᱲᱮᱜ ᱠᱟᱱ ᱜᱮᱭᱟ ᱟᱫᱚ ᱛᱤᱱ ᱥᱟᱹᱜᱤᱧ ᱠᱷᱚᱱ ᱫᱟᱜ ᱦᱤᱡᱩᱜ ᱛᱟᱞᱮ ᱟᱞᱮ ᱴᱷᱮᱱ ᱥᱮᱴᱮᱨ ᱞᱮᱭᱟ
ᱦᱳᱭ ᱦᱳᱭ ᱜᱚᱝᱠᱮ ᱮᱠᱫᱚᱢ
ᱢᱚᱛᱞᱚᱵ ᱱᱚᱠᱟ ᱛᱚ ᱜᱚᱢᱠᱮ ᱟᱞᱮ ᱴᱷᱮᱱ ᱢᱟ ᱫᱟᱜ ᱦᱚ ᱵᱟᱭ ᱥᱮᱴᱮᱨ ᱞᱮᱭᱟ ᱮᱠᱫᱚᱢ ᱛᱟᱞᱮ ᱜᱚᱝᱠᱮ ᱡᱚᱦᱟᱨ ᱜᱮ ᱢᱩᱪᱟᱹᱫ ᱟᱹᱰᱤ ᱟᱹᱰᱤ ᱜᱷᱟᱹᱲᱤ ᱟᱹᱰᱤ ᱟᱭᱢᱟ ᱛᱟᱦᱚᱞᱮ ᱞᱟᱝ ᱜᱟᱯᱟᱞ ᱢᱟᱨᱟᱣᱱᱟ ᱦᱮ ᱥᱮ ᱵᱟᱝ? ᱛᱮᱦᱮᱧ ᱟᱜ ᱱᱚᱝᱠᱟ ᱱᱟᱜ ᱠᱷᱟᱴᱟ ᱢᱟᱪᱷᱟ ᱟᱨ ᱠᱩᱠᱞᱤ ᱨᱚᱯᱚᱲ ᱨᱮ ᱟᱹᱰᱤ ᱟᱭᱢᱟ ᱥᱟᱨᱦᱟᱣ ᱾ ᱟᱹᱰᱤ ᱟᱭᱢᱟ ᱟᱭᱢᱟ ᱡᱚᱦᱟᱨ ᱜᱮ ᱛᱚ ᱵᱮ
ᱦᱳᱭ ᱜᱚᱝᱠᱮ ᱮᱠᱫᱚᱢ ᱡᱚᱦᱟᱨ ᱜᱮ ᱢᱩᱪᱟᱹᱫ ᱨᱮ
ᱦᱮᱸ ᱡᱚᱦᱟᱨ ᱜᱮ